ᱡᱚᱦᱟᱨ ᱜᱮ ᱜᱚᱝ ᱩᱸ ᱥᱟᱹᱜᱩᱱ ᱥᱮᱛᱟᱜ
ᱥᱟᱹᱜᱩᱱ ᱥᱮᱛᱟᱜ ᱪᱮᱫ ᱞᱮᱠᱟ ᱱᱟᱯᱟᱭ ᱜᱤᱭᱟᱢ
ᱦᱮᱸ ᱱᱟᱯᱟᱭ ᱜᱮ ᱟᱸᱵᱮᱱ ᱚᱠᱟ ᱞᱮᱠᱟ ᱢᱮᱱᱟᱜ ᱵᱮᱱᱟ?
ᱚ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱱᱤᱛᱚᱜ ᱫᱚ᱾ ᱟᱨ ᱛᱚᱵᱮ ᱥᱮᱛᱟᱜ ᱵᱮᱨᱮᱫ ᱠᱟᱛᱮᱫ ᱪᱮᱫ ᱠᱚ ᱠᱟᱹᱢᱤ ᱵᱟᱲᱟ ᱠᱚ ᱦᱩᱭ ᱮᱱᱟ?
ᱟᱞᱮ ᱥᱮᱫ ᱫᱚ ᱫᱟᱜ ᱡᱟᱹᱲᱤ ᱮᱛᱚᱦᱚᱵ ᱟᱠᱟᱱᱟ ᱥᱮ ᱤᱱᱟᱹᱛᱮ ᱥᱮᱛᱟᱜ ᱨᱮᱫᱚ ᱟᱫᱚ ᱠᱟᱹᱢᱤ ᱠᱚ ᱵᱟᱝ ᱦᱩᱭᱩᱜ ᱠᱟᱱᱟ
ᱚᱹᱹ
ᱡᱟᱦᱟᱸ ᱠᱚ ᱢᱮᱱ-ᱟ ᱱᱤᱢᱟᱠ ᱪᱟᱴ ᱞᱮᱠᱟᱹ ᱵᱟ ᱜᱮ ᱤᱭᱟᱹ ᱟᱨᱚ ᱟᱥᱚᱲ ᱟᱥᱚᱲ ᱮᱫᱟᱭ ᱟᱨᱦᱚᱸ ᱫᱟᱜ ᱮᱫᱟᱭ ᱚᱱᱮ ᱚᱱᱠᱟ ᱟᱨ ᱟᱯᱮ ᱥᱮᱫ?
ᱦᱳᱭ ᱜᱚᱝᱠᱮ ᱟᱞᱮ ᱥᱮᱫ ᱦᱚᱸ ᱱᱚᱜᱼᱚᱭ ᱡᱟᱹᱯᱩᱫ ᱢᱟ ᱱᱟᱦᱟᱸᱜ ᱡᱟᱹᱯᱩᱫ ᱮᱫ ᱠᱟᱱ ᱜᱮ ᱱᱤᱛ ᱦᱚᱸ ᱡᱟᱹᱯᱩᱫ ᱛᱮᱜᱮ ᱢᱮᱱᱟᱜ ᱟᱞᱮ ᱥᱮᱫ ᱦᱚᱸᱭ ᱡᱟᱹᱯᱩᱫ ᱮᱫ ᱠᱟᱱ ᱜᱮᱭᱟ ᱟᱫᱚᱻ ᱴᱷᱤᱠ ᱜᱤ ᱟᱹᱭᱠᱟᱹᱜ ᱠᱟᱱᱟ ᱱᱤᱛᱚᱜ ᱫᱚ ᱱᱟᱦᱟᱸᱜ
ᱦᱳᱭ
ᱢᱟᱱᱮ ᱨᱮᱭᱟᱲ ᱨᱮᱭᱟᱲ ᱟᱫᱚ ᱟᱯᱷᱚᱨ ᱠᱚ ᱵᱟᱝ ᱞᱟᱹᱴᱩ ᱟᱠᱟᱱᱛᱮ ᱟᱹᱣᱨᱤ ᱱᱟᱦᱟᱜ ᱱᱤᱛᱚᱜ ᱠᱟᱹᱢᱤ ᱠᱚᱫᱚ ᱱᱟᱦᱟᱸᱜ ᱥᱩᱨᱩᱜᱼᱟ
ᱟᱫᱚ ᱚᱱᱟ ᱠᱟᱱᱟᱼᱼ ᱚᱱᱟ ᱥᱤ ᱦᱚ ᱦᱩᱭᱩᱜ ᱠᱟᱱᱟ ᱜᱷᱟᱥ ᱠᱚ ᱚᱱᱟ ᱥᱤ ᱜᱚᱡ ᱠᱟᱜ ᱦᱩᱭᱩᱜ ᱠᱟᱱᱟ ᱤᱱᱟᱹᱠᱷᱟᱡᱼᱼ ᱮᱭ ᱡᱚᱞᱫᱤ ᱢᱟᱪᱷᱟ ᱚᱱᱟ ᱡᱚᱠᱷᱚᱱ ᱦᱟᱸᱜ ᱟᱯᱷᱚᱨ ᱠᱚ ᱞᱟᱹᱴᱩᱜᱼᱟ ᱟᱫᱚ ᱫᱟᱜᱟᱭ ᱟᱫᱚ ᱚᱱᱟᱼᱼ ᱛᱮ ᱰᱟᱭᱨᱮᱠᱴ ᱠᱷᱮᱛ ᱞᱚᱥᱚᱫ ᱠᱟᱛᱮ ᱟ ᱨᱚᱦᱚᱭ ᱦᱟᱸᱜ ᱞᱮ ᱯᱷᱮᱰ ᱜᱚᱫᱚᱜᱼᱟ ᱦᱳᱭ ᱾
ᱟᱪᱪᱷᱟ ᱟᱞᱮ ᱥᱮᱫ ᱫᱚ ᱮᱛᱚᱦᱚᱵ ᱫᱚ ᱮᱛᱚᱦᱚᱵ ᱟᱠᱟᱱᱟ ᱦᱮᱸ,
ᱦᱩᱸ
ᱟᱫᱚ ᱱᱚᱣᱟ ᱤᱭᱟᱹ ᱥᱟᱢ ᱢᱟᱨᱥᱟᱞ ᱨᱮᱱᱟᱜ ᱫᱟᱜ ᱠᱚᱛᱮ ᱥᱮᱞᱳ ᱠᱚ ᱢᱮᱱᱟᱜᱼᱟ ᱛᱚ, ᱟᱪᱪᱷᱟ ᱚᱱᱟ ᱨᱮᱱᱟᱜ ᱫᱟᱜ ᱠᱚᱛᱮ ᱜᱮ ᱟᱫᱚ ᱢᱟᱲᱟᱝ ᱥᱮᱫ ᱪᱟᱞᱟᱣ ᱦᱩᱭᱩᱜᱼᱼ ᱠᱟᱱᱟ᱾
ᱦᱩᱸ ᱦᱳᱭ ᱚᱱᱟ ᱢᱟ ᱮᱱᱛᱮᱫ ᱫᱟᱜ ᱠᱚ ᱡᱩᱫᱤ ᱵᱮᱵᱚᱥᱛᱟ ᱛᱟᱦᱮᱱᱟ ᱡᱟᱦᱟᱸ ᱮᱨᱤᱭᱟ ᱨᱮᱼᱼ ᱜᱟᱰᱟ ᱱᱟᱞᱟ ᱱᱟᱹᱭ ᱱᱟᱞᱟ ᱠᱚ ᱠᱮᱱᱮᱞ ᱠᱚ ᱥᱮ ᱟᱭᱢᱟ ᱮᱢᱟᱱ ᱛᱮᱭᱟᱜ ᱪᱮᱫᱼᱼ ᱠᱚ ᱚᱱᱛᱮ ᱥᱚᱨᱠᱟᱨ ᱥᱮᱫ ᱠᱷᱚᱡ ᱦᱚᱸ ᱧᱟᱢᱚᱜ ᱠᱟᱱᱟ ᱟᱭᱢᱟ ᱱᱮᱛᱟᱨ ᱢᱟ ᱱᱟ ᱦᱟᱸᱜ᱾
ᱚ ᱦᱚᱸ
ᱚᱱᱟ ᱠᱚ ᱡᱩᱫᱤ ᱯᱷᱮᱥᱮᱞᱤᱴᱤ ᱡᱩᱫᱤ ᱧᱟᱢᱚᱜ ᱠᱟᱱ ᱨᱮᱦᱚᱸ ᱫᱟᱜ ᱵᱟᱝ ᱦᱤᱡᱩᱜ ᱨᱮᱦᱚᱸ ᱮᱠᱫᱚᱢᱼᱼ ᱨᱚᱦᱚᱭ ᱪᱟᱥ ᱠᱚᱫᱚ ᱵᱟᱝ ᱠᱚᱢᱚᱜᱼᱟ ᱛᱚᱵᱮ ᱜᱚᱝᱠᱮ ᱵᱚᱪᱷᱚᱨ ᱨᱮ ᱟᱯᱮ ᱫᱚᱼᱼ ᱛᱤᱱᱟᱹᱜ ᱫᱚᱢ ᱯᱮ ᱪᱟᱥ ᱛᱟᱦᱮᱱᱟ?
ᱟᱞᱮ ᱫᱚ ᱥᱮᱨᱢᱟ ᱨᱮᱼᱼ ᱮᱸ ᱵᱟᱨ ᱫᱷᱟᱣ ᱢᱤᱫ ᱫᱷᱟᱣ ᱱᱤᱨᱚᱱ ᱚᱠᱛᱚ ᱟᱨ ᱱᱚᱜᱼᱚᱭ ᱱᱤᱛᱚᱜ ᱱᱚᱣᱟ ᱡᱟᱹᱯᱩᱫᱼᱼ ᱡᱟᱹᱯᱩᱫ ᱨᱮ ᱢᱤᱫᱴᱮᱱ ᱦᱩᱲ ᱦᱩᱭᱩᱜ ᱵᱚᱨᱥᱟ ᱫᱤᱱ ᱡᱟᱦᱟᱸ ᱦᱩᱲᱩ ᱦᱩᱭᱩᱜ ᱜᱮ ᱡᱟᱦᱟᱸ ᱠᱚ ᱢᱮᱱᱟᱼᱼ
ᱦᱳᱭ ᱦᱳᱭ᱾ ᱦᱳᱭ ᱱᱚᱣᱟ ᱮᱱᱛᱮᱜ ᱡᱟᱹᱯᱩᱫ ᱵᱟᱞᱟ ᱱᱟᱼᱦᱟᱸᱜ ᱢᱟ ᱚᱱᱟ ᱢᱟ ᱱᱟᱯᱟᱭ ᱜᱮ, ᱡᱟᱹᱯᱩᱫ ᱵᱟᱞᱮ ᱢᱟ ᱜᱚᱴᱟ ᱜᱮᱵᱚᱱ ᱪᱟᱥᱮᱫ ᱠᱟᱱ ᱟᱨ ᱡᱟᱦᱟᱸ ᱮᱱᱛᱮᱫ ᱞᱟᱹᱭ ᱠᱮᱫ ᱟᱢ ᱚᱱᱮᱼᱼ ᱟᱯᱮ ᱥᱮᱫ ᱫᱚ ᱫᱟᱜ ᱨᱮᱭᱟᱜ ᱠᱚᱥᱴᱚ ᱵᱟᱹᱱᱩᱜᱼᱟ ᱤᱭᱟᱹᱛᱮ ᱱᱟᱹᱭ ᱱᱟᱞᱟ ᱠᱚ ᱥᱮ ᱮᱱᱛᱮᱜ ᱪᱮᱫ ᱠᱚ ᱢᱮᱱᱟᱜᱼᱟ᱾ ᱚᱱᱟᱛᱮ ᱵᱟᱨ ᱫᱚᱢ ᱯᱮ ᱪᱟᱥᱮᱫ ᱠᱟᱱᱟ ᱢᱮᱱᱠᱷᱟᱱ ᱟᱞᱮ ᱥᱮᱫ ᱫᱚ ᱱᱟᱼᱦᱟᱸᱜ ᱚᱱᱟᱼᱼ ᱪᱟᱸᱫᱳ ᱵᱷᱚᱨᱥᱟ ᱜᱮ ᱢᱮᱱᱟᱜ ᱞᱮᱭᱟ ᱱᱟᱼᱦᱟᱸᱜ ᱡᱟᱦᱟᱸ ᱥᱮᱫ ᱢᱟ ᱡᱩᱫᱤᱭ ᱫᱟᱜ ᱠᱮᱫᱟᱼᱼ ᱛᱟᱦᱚᱞᱮ ᱫᱚ ᱚᱱᱟ ᱚᱱᱟᱼᱼ ᱫᱟᱜ ᱛᱮᱜᱮ ᱱᱟᱦᱟᱜ ᱞᱮ ᱚᱱᱟ ᱫᱟᱜ ᱛᱮᱜᱮ ᱱᱟᱦᱟᱜ ᱞᱮ ᱤᱭᱟᱹᱭᱟ ᱪᱟᱥᱟ᱾ ᱟᱨ ᱡᱩᱫᱤ ᱱᱤᱭᱟᱹ ᱥᱮᱨᱢᱟ ᱡᱩᱫᱤ ᱵᱟᱭ ᱫᱟᱜ ᱞᱮᱼᱟ ᱛᱚ ᱚᱱᱟ ᱥᱮᱨᱢᱟ ᱫᱚ ᱱᱟᱦᱟᱜᱼᱼ ᱚᱱᱟ ᱵᱤᱞᱚᱢ ᱧᱚᱜᱚᱜᱼᱟ ᱟᱫᱚ ᱱᱟᱦᱟᱜ ᱱᱮᱛᱟᱨ ᱢᱟ ᱥᱚᱢᱚᱭ ᱨᱮᱢᱟ ᱵᱟᱭ ᱫᱟᱜ ᱮᱫ᱾ ᱠᱷᱟᱱ ᱱᱮᱥ ᱢᱟᱵᱚᱱ ᱧᱮᱞ ᱠᱮᱜ ᱱᱚᱜᱼᱚᱭ ᱜᱚᱴᱟ ᱱᱤᱨᱚᱱ ᱫᱤᱱ ᱥᱮ ᱜᱚᱴᱟᱼᱼ ᱥᱤᱛᱩᱝ ᱫᱤᱱ ᱢᱮᱱ ᱫᱟᱲᱮᱭᱟᱜ ᱟᱢ ᱮᱠᱫᱚᱢᱮ ᱫᱟᱜ ᱜᱚᱫ ᱠᱮᱫᱟ ᱱᱤᱨᱚᱱ ᱫᱤᱱ ᱨᱮᱭᱟᱲ ᱠᱟᱱ ᱛᱟᱦᱮᱱᱟ᱾ ᱟᱪᱠᱟ ᱟᱪᱠᱟ ᱫᱟᱜ ᱮᱫ ᱠᱟᱱ ᱛᱟᱦᱮᱱᱟ᱾ ᱟᱫᱚ ᱢᱳᱥᱚᱢ ᱠᱚᱦᱚᱸ ᱵᱟᱹᱲᱤᱡ ᱪᱟᱵᱟ ᱠᱮᱜᱼᱟᱭ ᱵᱟᱝ ᱵᱩᱡᱷᱟᱹᱜ ᱠᱟᱱᱟ ᱪᱟᱥ ᱠᱟᱹᱢᱤ ᱞᱮᱠᱟᱢᱟ ᱮᱱᱛᱮᱫ ᱱᱚᱜᱼᱚᱭᱼᱼ ᱛᱚ ᱫᱤᱱ ᱠᱟᱱ ᱟᱫᱚ ᱩᱠᱩᱨᱮ ᱫᱟᱜ ᱮᱫᱟ ᱚᱱᱠᱟ ᱫᱚ ᱠᱷᱟᱹᱞᱤ ᱞᱩᱯᱩᱜ ᱞᱩᱯᱩᱜ ᱮ ᱫᱟᱭᱼᱼ ᱠᱟᱱᱟ ᱵᱟᱹᱭ ᱵᱟᱹᱭᱛᱮ ᱦᱳᱭ᱾
ᱦᱩᱸ ᱦᱟᱱᱮᱼᱼ ᱟᱨ ᱚᱠᱛᱚ ᱨᱮᱫᱚ ᱵᱟᱭ ᱫᱟᱜ ᱮᱫᱟ ᱡᱚᱠᱷᱚᱱ ᱡᱟᱦᱟᱸ ᱚᱠᱛᱚ ᱨᱮ ᱫᱟᱜ ᱫᱚᱨᱠᱟᱨ ᱚᱱᱟ ᱚᱠᱛᱚ ᱨᱮᱫᱚ ᱫᱟᱜ ᱵᱟᱹᱱᱩᱜᱼᱟ᱾
ᱦᱳᱭ ᱚᱱᱟ ᱥᱟᱹᱨᱤ ᱜᱮ ᱟᱨ ᱢᱤᱫ ᱵᱟᱨ ᱮᱱᱛᱮ ᱱᱚᱣᱟ ᱧᱮᱞᱚᱜ ᱠᱟᱱᱟ ᱟᱛᱳ ᱠᱚᱨᱮ ᱦᱚᱸ ᱵᱷᱳᱜᱳᱞᱼᱼ ᱠᱚᱨᱮ ᱥᱮ ᱟᱵᱮᱱᱟᱜ ᱡᱮᱭᱥᱮᱼᱼ ᱵᱮᱱ ᱧᱮᱞᱟ ᱟᱵᱮᱱᱟᱜ ᱟᱹᱛᱩ ᱥᱮᱫ ᱫᱚ ᱵᱟᱭ ᱫᱟᱜ ᱠᱟᱫᱟ ᱱᱟᱦᱟᱜ ᱟᱨ ᱚᱱᱟ ᱵᱩᱜᱚᱞ ᱟᱛᱳ ᱨᱮᱫᱚ ᱱᱟᱦᱟᱜ ᱴᱷᱤᱠ ᱜᱤᱼᱼ ᱫᱟᱜ ᱟᱠᱟᱫᱟ, ᱟᱨ ᱴᱷᱤᱠᱼᱼ
ᱦᱮᱸ
ᱚᱱᱟ ᱠᱚ ᱨᱚᱦᱚᱭ ᱠᱚ ᱮᱦᱚᱵ ᱠᱟᱜᱼᱟ ᱚᱱᱮ ᱚᱱᱠᱟ ᱧᱮᱞ ᱠᱟᱛᱮᱫᱚ ᱢᱚᱱᱮ ᱨᱮ ᱠᱚᱥᱴᱚ ᱠᱚᱥᱴᱚ ᱫᱩᱠ ᱫᱚ ᱡᱩᱫᱤ ᱵᱟᱢ ᱮᱦᱚᱵᱟ ᱟᱨ ᱦᱚᱲ ᱠᱷᱮᱛ ᱨᱮᱢ ᱧᱮᱞᱟᱢ ᱫᱚᱠᱚ ᱥᱩᱨᱩ ᱠᱟᱜ-ᱟ ᱱᱟᱦᱟᱜ ᱯᱨᱟᱭ ᱢᱟᱱᱮ ᱛᱷᱚᱲᱟ ᱜᱟᱱ ᱢᱚᱱᱮ ᱨᱮ ᱚᱱᱟ ᱞᱟᱜᱟᱜᱼᱟ ᱚᱱᱟ ᱚᱠᱛᱮ, ᱦᱳᱭ
ᱦᱩᱸ, ᱟᱫᱚ ᱱᱤᱛᱚᱜ ᱫᱚ
ᱪᱟᱸᱫᱩ ᱵᱚᱸᱜᱟ
ᱦᱳᱭ ᱪᱟᱸᱫᱚ ᱵᱚᱸᱜᱟ ᱫᱚ ᱮᱢᱚᱜ ᱜᱮᱭᱟ ᱟᱫᱚ ᱚᱱᱮ ᱛᱤᱱᱨᱮ ᱢᱚᱱᱮᱭᱟ ᱦᱟᱸᱜ ᱩᱱᱨᱮ ᱟᱫᱚᱭ ᱮᱢᱚᱜ-ᱟ, ᱦᱳᱭ
ᱚᱻ
ᱟᱨ ᱡᱩᱫᱤ ᱵᱚᱱ ᱧᱮᱞ ᱠᱷᱟᱡ ᱡᱩᱫᱤ ᱥᱮ ᱥᱟᱹᱨᱤ ᱠᱟᱛᱷᱟ ᱠᱷᱟᱡ ᱫᱚ ᱱᱤᱛᱚᱜ ᱮᱱᱛᱮᱜ ᱡᱟᱦᱟᱸ ᱟᱵᱚᱣᱟᱜ ᱢᱳᱥᱳᱢ ᱨᱮᱭᱟᱜ ᱤᱱᱵᱷᱟᱨᱢᱮᱱᱴ ᱢᱮᱱᱟᱜ-ᱟ ᱡᱟᱦᱟᱸᱴᱟᱜ ᱱᱟᱦᱟᱜ ᱫᱟᱨᱮ ᱠᱚᱵᱚᱱ ᱢᱟᱜ ᱮᱫᱟ ᱫᱷᱩᱣᱟᱹ ᱠᱚ ᱤᱭᱟᱹ ᱠᱚ ᱟᱫᱚ ᱚᱱᱟ ᱛᱮ ᱢᱳᱥᱳᱢ ᱢᱚᱸᱡᱽ ᱛᱮ ᱫᱟᱜ ᱩᱱᱤ ᱟᱭᱟᱜ ᱤᱭᱟᱹ ᱦᱚᱸᱭ ᱦᱤᱲᱤᱧ ᱠᱮᱜᱼᱟ ᱚᱠᱟ ᱥᱤᱡᱤᱱ ᱨᱤᱧ ᱫᱟᱜ ᱮᱫ ᱠᱟᱱ ᱛᱟᱦᱮᱱᱟ ᱚᱠᱟ ᱥᱤᱡᱤᱱ ᱨᱮ ᱤᱭᱟᱹ ᱢᱳᱥᱩᱢ ᱨᱮᱭᱟᱜ ᱠᱞᱟᱭᱢᱮᱴ ᱠᱚ ᱵᱚᱫᱚᱞ ᱪᱟᱵᱟᱣ ᱟᱠᱟᱱᱟ ᱮᱠᱟᱞ ᱛᱮᱜᱤ ᱟᱫᱚ ᱚᱱᱟᱛᱮ ᱱᱤᱛᱚᱜ ᱫᱚ ᱵᱟᱝ ᱦᱩᱭᱩᱜ ᱠᱟᱱᱟ, ᱥᱚᱢᱚᱭ ᱨᱮ ᱵᱟᱭ ᱫᱟᱜ ᱟᱵᱚᱱ ᱠᱟᱱᱟ ᱾ ᱟᱨ ᱥᱚᱢᱚᱭ ᱨᱮ ᱵᱟᱭ ᱫᱟᱜ ᱠᱷᱟᱡ ᱥᱚᱢᱚᱭ ᱨᱮ ᱵᱟᱵᱚᱱ ᱪᱟᱥ ᱫᱟᱲᱮᱭᱟᱜᱼᱟ ᱥᱚᱢᱚᱭ ᱨᱮ ᱵᱟᱵᱚᱱ ᱪᱟᱥ ᱫᱟᱲᱮᱭᱟᱜ ᱠᱷᱟᱡ ᱥᱚᱢᱚᱭ ᱨᱮ ᱵᱟᱵᱚᱱ ᱡᱚᱢ ᱫᱟᱲᱮᱭᱟᱜᱼᱟ ᱾ ᱢᱟᱱᱮ ᱡᱚᱢ ᱢᱟᱵᱚᱱ ᱫᱟᱲᱮᱜ ᱜᱮ ᱵᱚᱞᱮ ᱟᱫᱚ ᱥᱚᱢᱚᱭ ᱨᱮ ᱟᱵᱚᱣᱟᱜ ᱤᱭᱟᱹ ᱠᱤᱪᱷᱩ ᱵᱟᱝ ᱦᱩᱭᱩᱜ ᱛᱟᱦᱮᱸᱱᱟ ᱚᱱᱟᱜᱮ ᱦᱳᱭ ᱾
ᱟᱨ ᱥᱚᱢᱚᱭ ᱚᱠᱛᱚ ᱵᱟᱝᱠᱷᱟᱱ ᱟᱨ ᱚ ᱴᱟᱭᱤᱢ ᱞᱮᱱᱠᱷᱟᱱ ᱫᱚ ᱚᱥᱚᱢᱚᱭ ᱞᱮᱱᱠᱷᱟᱱ ᱫᱚ ᱚᱱᱟ ᱨᱮᱫᱚ ᱟᱫᱚ ᱦᱩᱲᱩ ᱦᱚᱸ ᱫᱚ ᱵᱮᱥᱴᱷᱤᱠ ᱵᱟᱝ ᱦᱩᱭᱩᱜᱼᱟ ᱾
ᱦᱳᱭ ᱚᱥᱚᱢᱚᱭ ᱞᱮᱱᱠᱷᱟᱱ ᱱᱟ ᱟᱫᱚ ᱦᱩᱲᱩ ᱠᱚᱦᱚᱸ ᱚᱱᱮ ᱵᱟᱝ ᱦᱩᱭᱩᱜᱼᱟ ᱟᱨ ᱡᱩᱫᱤ ᱦᱳᱭ ᱠᱟᱛᱮ ᱦᱚᱸ ᱠᱚᱥᱴᱚ ᱜᱮᱭᱟ, ᱡᱩᱫᱤ ᱦᱩᱭ ᱦᱚᱸ ᱦᱩᱭᱱᱟ ᱟᱨ ᱡᱩᱫᱤ ᱫᱟᱜ ᱠᱮᱫᱟᱭ ᱠᱟᱡᱟᱠ ᱟᱨ ᱦᱚᱲ ᱜᱤ ᱦᱩᱲᱩ ᱠᱚ ᱡᱩᱫᱤ ᱠᱚ ᱛᱤᱡᱩ ᱠᱚᱠᱚ ᱞᱟᱜᱟᱣᱱᱟ ᱜᱤᱛᱤᱡ ᱠᱟᱜᱼ ᱟᱭ ᱦᱚᱲᱩ, ᱛᱚ ᱚᱱᱟ ᱠᱷᱮᱛ ᱨᱮᱜᱮ ᱥᱮᱭᱟᱜ ᱥᱩᱨᱩᱜᱼᱟ ᱟᱫᱚ ᱚᱸᱰᱮ ᱠᱷᱚᱡ ᱫᱚ ᱚᱱᱟ ᱡᱟᱦᱟᱸ ᱛᱤᱱᱟᱹᱜ ᱜᱤ ᱥᱟᱜᱮᱱ ᱟᱠᱟᱱᱟ ᱥᱮ ᱦᱩᱲᱩ ᱦᱩᱭ ᱟᱠᱟᱱᱟ ᱚᱱᱟ ᱠᱚᱫᱚ ᱱᱟᱦᱟᱜ ᱵᱟᱹᱭ ᱵᱟᱹᱭᱛᱮ ᱟᱫᱚᱢ ᱛᱤᱱᱟᱹᱜ ᱮᱢ ᱨᱟᱠᱟᱵ ᱚᱱᱟ ᱧᱩᱨᱩ ᱪᱟᱞᱟᱣᱟ ᱟ ᱡᱟᱦᱟᱸ ᱛᱤᱱᱟᱹᱜ ᱪᱟᱣᱞᱮ ᱦᱩᱭᱩᱜ ᱞᱟᱹᱜᱤᱫᱚᱜ ᱚᱱᱟ ᱠᱷᱚᱡ ᱦᱚᱸ ᱟᱫᱷᱟᱢ ᱧᱟᱢᱟ ᱱᱮᱥ ᱚᱱᱮ ᱚᱱᱠᱟ ᱦᱩᱭᱩᱜ ᱦᱳᱭ ᱾
ᱟᱨ ᱛᱟᱞᱦᱮ ᱜᱚᱝᱠᱮ ᱟᱯᱮ ᱥᱮᱫ ᱫᱚ ᱮᱸ ᱥᱚᱵᱽᱡᱤ ᱠᱚᱫᱚ ᱵᱟᱝ ᱯᱮ ᱨᱚᱦᱚᱭ ᱜᱮᱭᱟ? ᱱᱤᱭᱟᱹ ᱠᱚᱫᱚ ᱩᱱᱟᱹᱜ ᱟᱲᱟᱜ ᱥᱟᱠᱟᱢ ᱠᱚ
ᱦᱳᱭ ᱟᱞᱮ ᱥᱮᱫ ᱦᱚᱸᱠᱚ ᱨᱚᱦᱚᱭ ᱜᱮᱭᱟᱞᱮ ᱟᱞᱮ ᱥᱚᱵᱽᱡᱤ ᱠᱚᱦᱚᱸ ᱠᱚᱪᱟ ᱵᱟᱲᱜᱮ ᱠᱚᱨᱮ ᱜᱮᱞᱮ ᱨᱚᱦᱚᱭ ᱛᱟᱦᱮᱸᱱᱟ, ᱪᱮᱫᱟᱜ ᱡᱮ ᱥᱚᱵᱽᱡᱤ ᱫᱚ ᱚᱱᱛᱮ ᱚᱱᱠᱟᱱ ᱡᱤᱱᱤᱥ ᱴᱮᱡ ᱠᱟᱱᱟ ᱡᱟᱦᱟᱸ ᱫᱚ ᱢᱤᱫᱴᱮᱱ ᱢᱮᱱ ᱫᱟᱲᱮᱭᱟᱜᱼᱟ ᱦᱮᱸ ᱩᱛᱩ ᱵᱮᱜᱚᱨ ᱫᱚ ᱮᱱᱛᱮᱫ ᱫᱟᱠᱟ ᱩᱛᱩ ᱫᱚ ᱚᱱᱟ ᱥᱚᱢᱟᱱ ᱚᱱᱟ ᱫᱚᱵᱚᱱ ᱡᱚᱢᱮᱫ ᱠᱟᱱ ᱜᱮᱭᱟᱵᱚᱱ ᱦᱳᱭᱥᱮ ᱾
ᱦᱩᱸ ᱦᱩᱸ
ᱠᱟᱛᱷᱟ ᱫᱚ ᱦᱩᱭᱩᱜ ᱠᱟᱱᱟ ᱱᱤᱛᱚᱜ ᱫᱚ ᱚᱱᱟ ᱵᱩᱡᱷᱟᱹᱣ ᱨᱮᱭᱟᱜ ᱛᱚᱞᱮ ᱚᱱᱟ ᱩᱛᱩ ᱫᱚ ᱨᱚᱦᱚᱭ ᱜᱮ ᱦᱩᱭᱩᱜᱼᱟ ᱨᱚᱦᱚᱭ ᱛᱟᱦᱮᱸᱱ ᱜᱮᱭᱟᱞᱮ ᱟᱞᱮ ᱫᱚ ᱚᱲᱟᱜ ᱨᱮᱜᱮ ᱟᱨ ᱵᱟᱲᱜᱮ ᱠᱚᱪᱟ ᱠᱚᱨᱮ ᱜᱮᱞᱮ ᱨᱚᱦᱚᱭ ᱛᱟᱦᱮᱸᱱ ᱜᱮᱭᱟ ᱾ ᱦᱳᱭ
ᱟᱨ ᱢᱟᱱᱮ ᱟᱠᱷᱨᱤᱧ ᱞᱟᱹᱜᱤᱫ ᱫᱚ ᱵᱟᱝᱜᱮ ᱡᱚᱢ ᱥᱩᱱᱩᱢ ᱜᱮ ᱾
ᱦᱳᱭ ᱦᱳᱭ ᱡᱚᱢ ᱥᱩᱢᱩᱝ ᱜᱮ ᱟᱠᱷᱨᱤᱧ ᱞᱟᱹᱜᱤᱫ ᱫᱚ ᱱᱟᱦᱟᱜ ᱩᱱᱟᱹᱜ ᱫᱚ ᱵᱟᱝ ᱾
ᱦᱸ
ᱟᱫᱚ ᱡᱟᱦᱟᱸᱭ ᱠᱚ ᱢᱮᱱᱟᱜ ᱠᱚᱜᱮᱭᱟ ᱚᱱᱠᱟ ᱢᱤᱫᱵᱟᱨ ᱠᱚ᱾ ᱩᱱᱠᱩ ᱫᱚ ᱟᱠᱷᱨᱤᱧ ᱥᱩᱢᱤᱫ ᱦᱚᱸ ᱟᱨᱼᱼ ᱡᱚᱢ ᱥᱚᱢᱤᱛ ᱦᱚᱸ ᱵᱟᱱᱟᱨ ᱜᱮ ᱱᱟᱦᱟᱜ ᱠᱚ ᱠᱩᱨᱩ ᱢᱩᱴᱩᱭ ᱛᱟᱦᱮᱱᱟ᱾
ᱡᱟᱦᱟᱸᱭᱟᱜ ᱫᱚ ᱫᱟᱜ ᱨᱮᱱᱟᱜ ᱥᱳᱨᱥ ᱢᱮᱱᱟᱜ ᱛᱟᱠᱚᱣᱟ᱾
ᱦᱩᱸ ᱡᱟᱦᱟᱸᱭ ᱫᱟᱜ ᱨᱮᱭᱟᱜ ᱥᱳᱨᱥ ᱠᱚ ᱢᱮᱱᱟᱜ ᱛᱟᱠᱚᱣᱟ ᱩᱱᱠᱩ ᱫᱚ ᱱᱟᱦᱟᱜᱼᱼ ᱮᱱᱛᱮᱫ ᱠᱩ ᱠᱚᱨᱟᱣ ᱜᱮᱭᱟ ᱮᱱᱛᱮᱫ ᱩᱱᱠᱩ ᱮᱱᱛᱮᱫ ᱩᱱᱠᱩᱣᱟᱜ ᱤᱭᱟᱹ ᱠᱟᱱ ᱛᱟᱠᱚ ᱜᱮᱭᱟ᱾ ᱦᱩᱸ ᱟᱨ ᱛᱟᱦᱚᱞᱮ ᱛᱚ ᱟᱯᱮ ᱥᱮᱫ ᱯᱮ ᱨᱚᱦᱚᱭ ᱛᱟᱦᱮᱸᱱᱟ ᱥᱮ ᱵᱟᱝ?
ᱦᱮᱸ ᱟᱞᱮ ᱥᱮᱫ ᱫᱚ ᱨᱚᱦᱚᱭ ᱮᱛᱚ ᱦᱚᱵ ᱟᱠᱟᱱᱟ᱾
ᱦᱩᱸ
ᱟᱨ ᱤᱭᱟᱹ ᱥᱚᱵᱽᱡᱤ ᱠᱚᱦᱚᱸ ᱟᱞᱮ ᱥᱮᱫ ᱫᱚᱠᱚᱼᱼ ᱨᱚᱦᱚᱭ ᱤᱭᱟᱹ ᱪᱟᱥ ᱜᱮᱭᱟ ᱠᱚ ᱦᱮᱸ ᱥᱚᱵᱡᱤ ᱠᱚᱸᱦᱚᱸ᱾ ᱡᱚᱢ ᱞᱟᱹᱜᱤᱫ ᱦᱚᱸ ᱟᱨᱚ ᱟᱹᱠᱷᱨᱤᱧ ᱞᱟᱹᱜᱤᱫ ᱵᱟᱡᱟᱨ ᱛᱮᱞᱮ ᱤᱫᱤ ᱦᱚᱴᱚ ᱠᱟᱜᱼᱟ᱾ ᱵᱟᱡᱟᱨ ᱦᱟᱴ ᱠᱚ ᱦᱩᱭᱩᱜᱼᱟ ᱛᱚ᱾ ᱟᱫᱚ ᱚᱸᱰᱮ ᱜᱮ ᱟᱠᱷᱨᱤᱧ ᱠᱚᱠᱚ ᱤᱫᱤᱭᱟ ᱯᱟᱹᱭᱪᱟᱹᱨ ᱠᱚ ᱠᱚ ᱦᱤᱡᱩᱜᱼᱟ᱾ ᱦᱩᱸ ᱩᱱᱠᱩ ᱴᱷᱮᱱ ᱞᱮ ᱮᱢ ᱦᱚᱴᱚ ᱠᱟᱜᱼᱟ᱾
ᱚ ᱢᱟᱱᱮ ᱯᱟᱹᱭᱠᱟᱹᱨᱤ ᱴᱷᱮᱡ ᱯᱮ ᱮᱢᱟᱣ ᱠᱚᱣᱟ᱾ ᱟᱫᱚ ᱯᱟᱹᱭᱠᱟᱹᱨᱤ ᱴᱷᱮᱡ ᱠᱷᱚᱡ ᱯᱟᱹᱭᱠᱟᱹᱨ ᱯᱮ ᱮᱢᱟᱣᱟ ᱠᱚᱣᱟ ᱛᱟᱦᱚᱞᱮ ᱟᱯᱮ ᱫᱚ ᱵᱟᱝ?
ᱦᱮᱸ ᱦᱮᱸ ᱦᱮᱸ᱾ ᱩᱱᱠᱩ ᱞᱮ ᱮᱢᱟᱫ ᱠᱚᱣᱟ ᱟᱫᱚ ᱩᱱᱠᱩ ᱟᱫᱚ ᱫᱟᱜ ᱥᱮᱫ ᱠᱚ ᱤᱫᱤᱭᱟ᱾
ᱯᱟᱹᱭᱠᱟᱹᱨᱤ ᱱᱟᱦᱟᱜ ᱦᱟᱛᱟᱣ ᱠᱟᱛᱮᱫ ᱟᱫᱚ ᱮᱴᱟᱜ ᱥᱮᱫ ᱠᱚ ᱤᱫᱤᱭᱟ ᱮᱴᱟᱜ ᱥᱮᱫ ᱠᱚ ᱟᱹᱠᱷᱨᱤᱧᱟ ᱟᱫᱚ ᱢᱤᱫᱴᱮᱡ ᱡᱤᱱᱤᱥ ᱠᱟᱱᱟᱼᱼ ᱯᱟᱹᱭᱠᱟᱹᱨᱤ ᱡᱟᱦᱟᱸᱼᱼ ᱛᱮ ᱟᱹᱜᱩ ᱟᱵᱮᱱ ᱴᱷᱮᱡ ᱠᱚ ᱦᱟᱛᱟᱣᱟ ᱡᱟᱦᱟᱸᱴᱟᱜ ᱜᱮ ᱩᱛᱩ ᱥᱚᱵᱽᱡᱤ ᱠᱚᱥ ᱡᱟᱦᱟᱱᱟᱜ ᱜᱮ ᱟᱫᱚ ᱯᱟᱹᱭᱠᱟᱹᱨᱤ ᱫᱚᱼᱼ ᱦᱟᱛᱟᱣ ᱠᱷᱟᱡ ᱠᱚ ᱩᱱᱠᱩ ᱫᱚ ᱛᱷᱚᱲᱟ ᱫᱟᱢ ᱱᱟ ᱩᱱᱠᱩ ᱫᱚᱠᱚᱼᱼ ᱛᱷᱚᱲᱟ ᱠᱚᱢ ᱧᱚᱜ ᱠᱚ ᱮᱢᱚᱜᱼᱟ ᱟᱨ ᱡᱩᱫᱤ ᱟᱯᱱᱟᱨ ᱱᱤᱡᱮ ᱛᱮ ᱡᱩᱫᱤ ᱚᱱᱟ ᱡᱤᱱᱤᱥᱮᱢ ᱟᱠᱷᱨᱤᱧ ᱫᱟᱲᱮᱜᱼᱼ ᱠᱷᱟᱢ ᱫᱚ ᱚᱱᱟ ᱟᱢᱫᱚ ᱱᱤᱡᱮᱨ ᱦᱤᱥᱟᱹᱵ ᱛᱮ ᱫᱟᱢ ᱮᱢ ᱞᱟᱜᱟᱣᱟ ᱟᱨ ᱯᱟᱹᱭᱠᱟᱹᱨᱤ ᱴᱷᱮᱡ ᱫᱚᱼᱼ ᱦᱟᱸᱜ ᱵᱟᱢ ᱫᱟᱲᱮᱭᱟᱜᱼᱟ ᱚᱱᱟ ᱫᱚ᱾ ᱦᱳᱭ ᱥᱮ ᱵᱟᱝ?
ᱦᱩ ᱟᱫᱚ ᱟᱫᱚ ᱢᱮᱱᱠᱷᱟᱱ ᱦᱩᱭᱩᱜ ᱠᱟᱱᱟ ᱡᱮ ᱟᱫᱚ ᱩᱱᱟᱹᱜ ᱜᱟᱱ ᱥᱚᱵᱡᱤᱼᱼ ᱮᱠ ᱠᱟᱞ ᱢᱟᱱᱮ ᱫᱩᱲᱩᱵ ᱠᱟᱛᱮᱜ ᱟᱠᱷᱨᱤᱧ ᱦᱚᱸ ᱢᱩᱥᱠᱤᱞ ᱜᱮᱭᱟ ᱟᱨ ᱫᱤᱱᱟᱹᱢ ᱫᱚ᱾ ᱟᱫᱚ ᱤᱱᱟᱹᱜ ᱛᱮ ᱯᱟᱹᱭᱠᱼᱼ
ᱦᱳᱭ ᱦᱚᱭ ᱦᱚᱭ ᱟᱫᱚ ᱚᱱᱟ ᱢᱟᱱᱮ ᱟᱠᱷᱨᱤᱧ ᱞᱟᱹᱜᱤᱫ ᱠᱩ ᱪᱟᱥ ᱦᱩᱭ ᱠᱟᱱ ᱠᱷᱟᱡ ᱫᱚ ᱱᱟᱦᱟᱜ ᱚᱱᱟᱼᱼ ᱟᱫᱚ ᱫᱩᱲᱩᱵ ᱠᱟᱛᱮᱫ ᱪᱟᱥ ᱫᱩᱲᱩᱵ ᱠᱟᱛᱮᱜ ᱟᱠᱷᱨᱤᱧ ᱫᱚ ᱱᱟᱦᱟᱜ ᱟᱹᱰᱤ ᱢᱩᱥᱠᱤᱞ ᱜᱮᱭᱟ᱾ ᱟᱹᱰᱤ ᱢᱩᱥᱠᱤᱞ ᱨᱮᱭᱟᱜ ᱠᱟᱛᱷᱟ ᱠᱟᱱᱟ ᱪᱮᱫᱟᱜ ᱡᱮ ᱮᱱᱛᱮᱫ ᱩᱱᱟᱹᱜ ᱜᱟᱱ ᱵᱷᱤᱲ ᱥᱚᱵᱽᱡᱤ ᱫᱚ ᱮᱱᱛᱮᱜ ᱪᱤᱠᱟᱢ ᱟᱹᱠᱷᱨᱤᱧᱟ ᱟᱫᱚ ᱚᱱᱟ ᱯᱟᱹᱭᱠᱟᱹᱨᱤ ᱮᱢᱟᱣ ᱠᱚ ᱠᱷᱟᱡ ᱩᱱᱠᱩ ᱫᱚ ᱱᱟᱣᱟ ᱱᱟᱣᱟᱼᱼ ᱡᱟᱭᱜᱟ ᱪᱟᱞᱟᱣ ᱠᱟᱛᱮ ᱦᱟᱸᱰᱮ ᱱᱟᱸᱰᱮ ᱠᱟᱛᱮᱫ ᱩᱱᱠᱩ ᱫᱚ ᱩᱱᱠᱩᱭᱟᱜ ᱠᱟᱹᱢᱤ ᱠᱟᱱ ᱛᱟᱠᱚ ᱜᱮᱭᱟ ᱚᱱᱟᱜᱮ ᱟᱠᱚ ᱦᱚᱸ ᱚᱱᱟ ᱯᱷᱟᱭᱫᱟ ᱠᱚ ᱩᱴᱷᱟᱹ ᱛᱩᱡ ᱩᱰᱩᱠ ᱡᱚᱝᱚᱜ ᱜᱮᱭᱟ ᱱᱟᱦᱟᱜ ᱟᱫᱚᱼᱼ
ᱠᱟᱱ ᱜᱤᱭᱟᱹᱧ ᱚᱱᱟ ᱠᱚ ᱢᱮᱱ ᱟᱠᱟᱜ ᱞᱮᱠᱟ ᱡᱟᱦᱟᱸᱭ ᱦᱚᱲ ᱦᱟᱸᱜ ᱡᱟᱹᱥᱼᱼ ᱛᱤᱭ ᱢᱮᱦᱱᱚᱛᱟ ᱩᱱᱤ ᱫᱚ ᱠᱚᱢ ᱜᱮ ᱦᱟᱸᱜ ᱯᱷᱟᱭᱫᱟ ᱫᱚᱭ ᱧᱟᱢᱟ ᱡᱮᱢᱚᱱ ᱟᱵᱚ ᱢᱮᱱᱟᱜ ᱵᱚᱱᱟ᱾ ᱡᱮᱢᱚᱱ ᱢᱤᱫᱴᱮᱱ ᱢᱤᱫᱴᱮᱱ ᱩᱫᱟᱦᱚᱨᱚᱱ ᱵᱮᱱ ᱧᱮᱞ ᱠᱷᱟᱡ ᱡᱮᱢᱚᱱ᱾ ᱢᱤᱫᱴᱮᱱ ᱢᱤᱫᱴᱮᱱ ᱞᱮᱵᱟᱨ ᱢᱤᱥᱛᱨᱤ ᱜᱮ ᱧᱮᱞ ᱠᱚᱵᱮᱱ ᱩᱱᱠᱩ ᱠᱩ ᱞᱟᱭ ᱟᱹᱠᱩ ᱦᱟᱥᱟ ᱠᱩ ᱡᱟᱶᱟᱭᱟ ᱨᱮᱦᱮᱫᱟᱠᱚ ᱚᱲᱟᱜ ᱠᱚ ᱤᱭᱟᱹᱭᱟ᱾ ᱟᱨ ᱱᱟᱦᱟᱜ ᱩᱱᱤ ᱢᱤᱫᱴᱮᱱ ᱢᱤᱥᱛᱨᱤ ᱦᱤᱡᱩᱜᱼᱟ ᱩᱱᱤ ᱫᱚ ᱱᱟᱦᱟᱜ ᱥᱩᱨᱟᱭ ᱢᱮ᱾ ᱩᱱᱤᱭᱟᱜ ᱦᱟᱹᱡᱨᱤ ᱫᱚ ᱱᱟᱦᱟᱸᱜ ᱰᱷᱮᱨ ᱜᱮᱭᱟ ᱡᱟᱦᱟᱸᱭ ᱚᱸᱰᱮ ᱯᱩᱨᱟᱹ ᱠᱷᱟᱴᱟᱜ ᱠᱟᱱᱟ᱾ ᱥᱤᱢᱮᱱᱴ ᱠᱚᱭ ᱟᱹᱜᱩᱭᱟ ᱜᱤᱛᱤᱞ ᱠᱚᱭ ᱢᱤᱞᱟᱹᱣᱟ ᱟᱨᱦᱚᱸᱭ ᱤᱫᱤᱭᱤᱠᱤᱱᱟ᱾
ᱤᱴᱟᱹ ᱦᱚᱸᱭ ᱥᱩᱨ ᱜᱮᱭᱟ ᱱᱟᱦᱟᱸᱜ ᱾ ᱟᱫᱚ ᱠᱷᱟᱴᱟᱣ ᱣᱟᱞᱟ ᱦᱚᱲᱟᱜ ᱫᱚ ᱠᱚᱢ ᱯᱚᱭᱥᱟ, ᱟᱨ ᱡᱟᱦᱟᱸᱭ ᱩᱱᱤ ᱠᱚᱢᱮ ᱠᱷᱟᱴᱟᱜ ᱠᱟᱱᱟ ᱩᱱᱤᱭᱟᱜ ᱫᱚ ᱰᱷᱤᱨ ᱯᱩᱭᱥᱟ᱾ ᱯᱷᱤᱨ ᱟᱨᱦᱚᱸ ᱩᱱᱤ ᱡᱟᱦᱟᱸᱭ ᱩᱱᱤ ᱥᱩᱯᱟᱨᱵᱟᱭᱡᱟᱨ ᱠᱟᱱᱟᱭ ᱥᱮ ᱪᱤᱞᱤ ᱠᱟᱱᱟᱭ ᱩᱱᱤ? ᱠᱚᱭᱚᱜ ᱵᱟᱲᱟ ᱞᱟᱹᱜᱤᱫ ᱢᱮᱱᱟᱭᱟ, ᱩᱱᱤᱭᱟᱜ ᱠᱟᱹᱢᱤ ᱜᱮ ᱵᱟᱹᱱᱩᱜ ᱛᱟᱭᱟ ᱩᱱᱤᱭᱟᱜ ᱫᱚ ᱠᱷᱟᱹᱞᱤ ᱠᱚᱭᱚᱜ ᱵᱟᱲᱟ, ᱩᱱᱤᱭᱟᱜ ᱫᱚ ᱟᱨᱦᱚᱸ
ᱠᱟᱹᱢᱤ ᱠᱚ ᱵᱮᱥ ᱴᱷᱤᱠ ᱦᱩᱭᱩᱜ ᱠᱟᱱᱟ ᱥᱮ ᱵᱟᱝ? ᱚᱱᱟ ᱠᱚ ᱜᱮ ᱚᱱᱟ ᱨᱮᱜᱮᱜ ᱩᱱᱤᱭᱟᱜ ᱫᱚ ᱟᱨᱚ ᱵᱮᱥᱤ ᱯᱩᱭᱥᱟᱹ ᱛᱟᱭ ᱾
ᱦᱳᱭ ᱟᱫᱚ ᱠᱚ ᱢᱮᱱ ᱠᱟᱜ ᱞᱮ ᱞᱮᱠᱟ ᱠᱚᱢ ᱠᱷᱟᱴᱟᱣ ᱣᱟᱞᱟ ᱦᱚᱲ ᱫᱚ ᱦᱟᱸᱜ ᱚᱱᱮ
ᱠᱚᱢ ᱡᱟᱹᱥᱛᱤ ᱯᱚᱭᱥᱟ ᱟᱨ ᱡᱟᱹᱥᱛᱤ ᱠᱷᱟᱴᱟᱣ ᱣᱟᱞᱟ ᱦᱚᱲᱫᱚ ᱱᱟᱦᱟᱸᱜ ᱚᱱᱮ ᱛᱷᱚᱲᱟ ᱛᱷᱩᱲᱤ ᱜᱮ ᱱᱟᱦᱟᱸᱜ ᱚᱱᱮ ᱥᱚᱝᱥᱟᱨ ᱠᱚ ᱪᱟᱞᱟᱣ ᱞᱮᱠᱟᱢ ᱢᱚᱱᱮ ᱦᱩᱭᱩᱜᱼᱟ ᱾ ᱟᱫᱚ ᱚᱱᱼᱱᱟ ᱢᱤᱫᱴᱮᱜ ᱥᱤᱥᱴᱮᱢ ᱨᱮ ᱢᱤᱫᱴᱮᱡ ᱛᱷᱚᱲ ᱜᱟᱱ ᱢᱮᱱᱟᱜᱼᱟ ᱢᱟᱱᱮ ᱠᱚᱢ ᱜᱮ ᱮᱢᱟᱭ ᱢᱮ ᱢᱮᱱᱠᱷᱟᱱ ᱢᱮᱱᱠᱷᱟᱱ ᱫᱚ ᱩᱱᱟᱹᱜ ᱫᱳ ᱛᱤᱱ ᱥᱳ ᱛᱮ ᱫᱚ ᱪᱮᱫ ᱩᱭᱩᱜᱼᱟ ᱱᱮᱛᱟᱨ ᱫᱚ ᱠᱚᱢ ᱥᱮ ᱠᱚᱢ ᱞᱮᱵᱟᱨᱟᱜ ᱦᱟᱹᱡᱨᱤ ᱦᱚᱸ ᱯᱟᱸᱪ ᱥᱳ ᱦᱩᱭᱩᱜ ᱫᱚᱨᱠᱟᱨ ᱯᱟᱸᱪ ᱪᱷᱚ ᱥᱳ ᱦᱩᱭᱩᱜ ᱫᱚᱨᱠᱟᱨ ᱦᱳᱭᱼᱼᱼ ᱛᱚᱵᱮ ᱮᱱᱮᱜ ᱜᱮ ᱢᱟᱱᱮ ᱚᱱᱠᱟ ᱟᱯᱮᱥᱮᱜ ᱫᱚ ᱛᱚᱵᱮ ᱞᱮᱵᱟᱨ ᱠᱚᱫᱚ ᱱᱟᱦᱟᱜ ᱛᱤᱱᱟᱹᱜ ᱜᱟᱱ?
ᱟᱞᱮ ᱞᱮᱵᱟᱨ ᱠᱚᱫᱚ ᱞᱮ ᱮᱢᱟ ᱠᱚᱣᱟ ᱥᱟᱲᱮ ᱛᱤᱱᱥᱳ᱾ ᱥᱟᱲᱮ ᱛᱤᱱ ᱥᱳ ᱟᱨ ᱤᱭᱟᱹ ᱡᱟᱦᱟᱸᱭ ᱢᱤᱥᱛᱨᱤ ᱩᱱᱤ ᱫᱚ ᱪᱷᱚ ᱥᱳ ᱥᱚᱼᱥᱚ ᱾
ᱚᱸᱻ, ᱱᱟᱯᱟᱭ ᱜᱮ ᱛᱟᱦᱞᱮ ᱜᱚᱝᱠᱮ ᱟᱯᱮ ᱫᱚ ᱚᱠᱟ ᱫᱤᱥᱚᱢ ᱯᱮ ᱯᱟᱲᱟᱜᱼᱟ ᱟᱯᱮ ᱫᱚ?
ᱟᱞᱮ ᱫᱚ ᱱᱚᱣᱟ ᱡᱷᱟᱲᱜᱨᱟᱢ᱾
ᱚ ᱟᱪᱪᱷᱟ ᱟᱪᱪᱷᱟ ᱟᱹᱰᱤ ᱱᱟᱯᱟᱭ᱾
ᱟᱨ ᱟᱨ ᱟᱹᱵᱤᱱ ᱫᱚ?
ᱟᱸᱻᱞᱮᱸ ᱫᱚ ᱱᱟᱦᱟᱸᱜ ᱱᱚᱛᱮ ᱥᱟᱱᱛᱷᱟᱞ ᱯᱟᱨᱜᱟᱱᱟ᱾
ᱟᱪᱪᱷᱟ ᱦᱮᱸ ᱡᱷᱟᱨᱠᱷᱚᱱᱰ ᱥᱟᱱᱛᱷᱟᱞ ᱯᱟᱨᱜᱟᱱᱟ ᱩᱢᱠᱟᱹ ᱥᱟᱭᱤᱴ ᱛᱚ ᱵᱟᱝ?
ᱦᱳᱭ, ᱦᱳᱭ, ᱦᱳᱭ ᱾
ᱟᱪᱪᱷᱟ ᱚᱱᱛᱮ ᱫᱚ ᱥᱚᱦᱨᱟᱭ ᱠᱚ ᱟᱹᱰᱤ ᱜᱟᱡᱟᱵ ᱜᱮ ᱠᱚ ᱢᱟᱱᱟᱣ ᱜᱮᱭᱟ ᱦᱮᱸ?
ᱦᱳᱭ ᱥᱚᱦᱦᱟᱭ ᱠᱚ ᱠᱟᱡᱟᱠ ᱜᱮ ᱢᱟᱱᱟᱜ ᱦᱩᱭᱩᱜ ᱛᱟᱦᱮᱱᱟ ᱟᱫᱚ, ᱚᱱᱟ ᱫᱚ ᱫᱤᱥᱚᱢ ᱥᱚᱦᱨᱟᱭ ᱞᱮᱠᱟᱞᱮ ᱢᱮᱱᱟ ᱢᱟᱱᱟᱣ ᱛᱟᱦᱮᱱᱟ ᱟᱫᱚ? ᱟᱹᱛᱩ ᱚᱲᱟᱜ ᱠᱚᱨᱮ ᱱᱷᱟᱜ, ᱚᱱᱟ ᱠᱚ ᱦᱟᱸᱜ ᱚᱸᱡᱽ ᱞᱮ ᱢᱟᱱᱟᱣ ᱛᱟᱦᱮᱱᱟ᱾ ᱠᱩᱞᱦᱤ ᱠᱚ ᱜᱚᱴ ᱞᱮ ᱥᱟᱡᱟᱣ ᱥᱟᱯᱲᱟᱣᱟ ᱟᱨ ᱱᱟᱣᱟ ᱱᱟᱣᱟ ᱞᱩᱜᱽᱲᱤ ᱠᱟᱛᱮᱜ ᱱᱟᱣᱟ ᱱᱟᱣᱟ ᱯᱟᱹᱧᱪᱤᱠ, ᱤᱭᱟᱹ ᱠᱟᱛᱮᱜ ᱠᱩᱲᱤ ᱜᱤᱫᱟᱹᱨ ᱠᱚᱫᱚ ᱟᱨ ᱠᱚᱲᱟ ᱜᱤᱫᱽᱨᱟᱹ ᱠᱚᱫᱚ? ᱱᱟᱣᱟ ᱱᱟᱣᱟ ᱯᱟᱴᱷᱮ ᱠᱚ ᱤᱭᱟᱹ ᱠᱟᱛᱮᱜ ᱟᱫᱚ ᱱᱷᱟᱜ ᱚᱱᱮ ᱮᱱᱮᱡ ᱥᱮᱨᱮᱧ ᱠᱚ ᱟᱨ ᱢᱚᱬᱮ ᱥᱤᱧ ᱢᱚᱬᱮ ᱧᱤᱫᱟᱹ ᱨᱟᱹᱥᱠᱟᱹ ᱛᱩᱢᱫᱟᱜ ᱴᱟᱢᱟᱠ ᱨᱩᱼᱟᱛᱮᱜ ᱟᱹᱰᱤ ᱱᱟᱯ
ᱟᱨ ᱜᱚᱝᱠᱮ ᱱᱚ ᱠᱟ ᱦᱚᱸ ᱟᱸᱡᱚᱢ ᱟᱠᱟᱱᱟ ᱚᱱᱛᱮ ᱫᱚ ᱥᱟᱱᱛᱟᱞ ᱯᱟᱨᱜᱟᱱᱟ ᱦᱟᱸᱜ ᱚᱱᱛᱮ? ᱰᱩᱢᱠᱟ ᱡᱮᱞᱟ ᱥᱮᱜ ᱫᱚ ᱠᱚᱞᱮᱡᱽ ᱨᱮᱦᱚᱸ ᱥᱚᱦᱨᱟᱭ ᱠᱚ ᱢᱟᱱᱟᱣ ᱜᱮᱭᱟ᱾
ᱦᱳᱭ ᱦᱳᱭ ᱚᱱᱟᱜᱮ ᱫᱤᱥᱟᱹᱢ ᱥᱚᱨᱦᱟᱭ ᱫᱚ ᱚᱱᱟ ᱜᱮ ᱢᱮᱛᱟᱣᱟᱜ ᱠᱟᱱᱟ ᱵᱚᱱ ᱟᱫᱚ ᱚᱱᱟ ᱠᱚ, ᱠᱚᱞᱮᱡᱽ ᱤᱭᱩᱱᱤᱵᱚᱨᱥᱤᱴᱤ ᱨᱮᱫᱚ, ᱚᱱᱟᱜᱮ ᱫᱤᱥᱚᱢ ᱥᱚᱨᱦᱟᱭ ᱢᱟᱱᱟᱣ ᱦᱳᱭᱳᱜ ᱛᱟᱦᱮᱸᱱᱟ, ᱱᱚᱜᱼᱚᱭ ᱚᱱᱟ ᱠᱟᱱ ᱜᱮᱭᱟ ᱵᱚᱞᱮ ᱾
ᱟᱞᱮᱭᱟᱜ ᱱᱚᱛᱮ ᱫᱚ ᱢᱟᱱᱮ ᱚᱱᱟ ᱠᱚᱞᱮᱡᱽ ᱨᱮᱫᱚ ᱵᱟᱝ, ᱦᱳᱭᱳᱜ ᱜᱮᱭᱟ, ᱡᱟᱜ ᱟᱹᱛᱳ ᱠᱚᱨᱮ ᱜᱮ ᱡᱟ ᱦᱳᱭᱩᱳᱜ ᱜᱮᱭᱟ ᱥᱚᱦᱨᱟᱭ᱾
ᱩᱢᱸᱻ ᱦᱚᱭ ᱱᱤᱛᱳᱜ ᱪᱮᱜ?
ᱪᱮᱫ ᱞᱮᱠᱟ ᱮᱱᱛᱜ ᱢᱮᱱᱟᱜᱼᱟ, ᱱᱟᱦᱟᱜ ᱚᱱᱛᱮ ᱫᱚ ᱟᱨ ᱱᱚᱛᱮ ᱫᱚ, ᱮᱱᱛᱮᱜ ᱵᱟᱝ ᱢᱤᱥᱟᱲᱚᱜᱼᱟ᱾
ᱚᱱᱛᱮ ᱮᱱᱛᱮᱜ ᱪᱮᱜ ᱞᱮᱠᱟ ᱢᱮᱱᱟᱜ ᱵᱚᱱᱟ, ᱱᱚᱛᱮ ᱪᱮᱜᱞᱮᱠᱟ ᱢᱮᱱᱟᱜ ᱵᱚᱱᱟ, ᱦᱳᱭᱥᱮ? ᱜᱚᱴᱟ ᱜᱮ ᱱᱟᱦᱟᱜ ᱦᱚᱲ ᱢᱟ, ᱦᱟᱸᱜ ᱢᱮᱱᱟᱜ ᱵᱚᱱ ᱜᱮ, ᱜᱚᱴᱟ ᱫᱤᱥᱚᱢ ᱯᱟᱲᱟ ᱨᱮᱜᱮ ᱟᱫᱚ, ᱢᱤᱫᱴᱮᱱ ᱵᱚᱱ ᱧᱮᱞ ᱠᱟᱜ ᱞᱮᱠᱟ ᱟᱫᱚ ᱮᱱᱛᱮᱜ
ᱦᱳᱭ ᱟᱫᱚ ᱜᱚᱝᱠᱮ, ᱚᱠᱛᱚ ᱢᱟ ᱱᱟᱦᱟᱜ ᱱᱚᱜᱼᱚᱭ ᱠᱩᱲᱟᱹᱣᱮᱱ ᱛᱟᱞᱟᱝ ᱱᱟᱦᱟᱜ, ᱟᱫᱚ ᱟᱨᱦᱚᱸ ᱞᱟᱝ